ᱦᱮᱞᱳ
ᱵᱷᱟᱹᱜᱮ ᱴᱷᱤᱠ ᱨᱚᱲ ᱵᱟᱧ ᱟᱸᱡᱚᱢᱮᱫ ᱛᱟᱢᱟ
ᱨᱚᱲ ᱵᱟᱝ ᱟᱸᱡᱚᱢᱚᱜ ᱠᱟᱱᱟ ᱦᱮᱸ ᱟᱸᱡᱚᱢ ᱫᱟᱢ
ᱦᱮᱸ ᱱᱟᱯᱟᱭ ᱜᱮ ᱵᱟᱝ
ᱦᱮᱸ ᱱᱟᱯᱟᱭ ᱜᱮ ᱟᱢ ᱜᱮ ᱟᱫᱚ ᱦᱮᱸ ᱟᱸᱡᱚᱢ ᱫᱟᱢ
ᱦᱮᱸ ᱱᱟᱯᱟᱭ ᱜᱮ ᱦᱮᱸ ᱱᱟᱯᱟᱭ ᱜᱮ
ᱚ
ᱛᱟᱨᱯᱚᱨ ᱟᱯᱮ ᱥᱮᱱᱟᱜ ᱟᱵᱚᱦᱟᱣᱟ ᱠᱚ ᱪᱮᱫ ᱞᱮᱠᱟ?
ᱱᱚᱛᱮ ᱫᱟᱜ ᱵᱟᱲᱟᱭᱮᱫᱟᱭ ᱢᱟᱡᱷᱮ ᱢᱚᱫᱽᱫᱷᱮ ᱛᱟᱨᱯᱚᱨ ᱢᱟᱡᱷᱮ ᱢᱚᱫᱽᱫᱷᱮ ᱟᱵᱟᱨ ᱥᱤᱛᱩᱝ ᱚᱜ ᱠᱟᱱᱟ ᱚᱫᱽᱵᱷᱟᱵᱽ ᱜᱚᱨᱚᱢ ᱛᱟᱨᱯᱚᱨ ᱫᱟᱜ ᱠᱷᱟᱨᱟᱯ ᱜᱮ ᱵᱩᱡᱩᱜ ᱠᱟᱱᱟ᱾ ᱦᱚᱸᱜᱼ ᱚᱱᱛᱮ
ᱵᱚᱞᱛᱮ ᱜᱮᱞᱮ ᱛᱮᱦᱮᱧ ᱫᱚ ᱵᱟᱭ ᱥᱤᱛᱩᱝ ᱠᱟᱫᱟ ᱠᱟᱹᱴᱤᱡ ᱦᱚᱸ ᱠᱟᱹᱴᱤᱡ ᱠᱟᱹᱴᱤᱡ ᱢᱟᱡᱷᱮ ᱢᱚᱫᱽᱫᱷᱮ ᱫᱟᱜ ᱡᱮᱨᱚᱜ ᱠᱟᱱ ᱛᱟᱦᱮᱸ ᱛᱟᱯᱚᱨ ᱦᱚᱞᱟ ᱢᱟᱫᱮᱨᱦᱚᱸ ᱥᱮᱢ ᱚᱱᱠᱟᱜ ᱜᱮ ᱫᱟᱜ ᱮᱫ ᱛᱟᱦᱮᱸᱜ ᱥᱤᱛᱩᱝ ᱮ ᱛᱟᱦᱮᱸᱜᱼᱟ
ᱦᱮᱸ
ᱛᱟᱨ ᱯᱚᱨ ᱪᱟᱨᱟ ᱠᱚᱯᱮ ᱜᱤᱲᱤ ᱠᱮᱫᱟ?
ᱦᱮᱸ ᱪᱟᱨᱟ ᱠᱚ ᱜᱤᱲᱤ ᱞᱟᱹᱭ ᱦᱩᱭᱩᱜ ᱠᱟᱱᱟᱯᱮ ᱜᱤᱲᱤ ᱫᱚ ᱟᱹᱣᱨᱤ ᱦᱩᱭᱩᱜᱼᱟ᱾ ᱥᱤ-ᱥᱤ ᱠᱚᱫᱚ ᱦᱩᱭ ᱠᱟᱱᱟ᱾
ᱚ ᱦᱮᱸ ᱦᱮᱸ ᱠᱤᱪᱷᱩ ᱜᱤᱲᱤ ᱦᱳᱭ ᱠᱟᱱᱟ ᱟᱨ ᱠᱤᱪᱷᱩ ᱡᱟᱹᱱᱤᱡ ᱦᱳᱭᱛᱳ ᱢᱮᱱᱟᱜ ᱜᱮᱭᱟ ᱜᱤᱲᱤ ᱦᱩᱭᱩᱜᱼᱟ᱾ ᱨᱮᱰᱤ ᱠᱟᱜ ᱦᱩᱭᱩᱜᱼᱟ᱾
ᱛᱟᱨᱯᱚᱨ ᱯᱚᱨᱚᱵᱽ ᱠᱚ ᱛᱮᱦᱮᱧᱟᱜ ᱪᱮᱫ ᱞᱮᱠᱟ ᱢᱟᱱᱟᱣ ᱦᱩᱭᱩᱜ ᱠᱟᱱᱟ?
ᱮ ᱦᱩᱭᱩᱜ ᱠᱟᱱᱟ ᱠᱟᱱᱴᱷᱟᱲ ᱵᱤᱞᱤ ᱠᱚ ᱟᱹᱜᱩ ᱦᱩᱭ ᱠᱟᱱᱟ᱾ ᱛᱟᱨᱯᱚᱨ ᱪᱮᱫ ᱪᱮᱫ ᱡᱤᱞ ᱠᱚᱯᱮ ᱦᱟᱛᱟᱣ ᱠᱮᱫᱟ?
ᱡᱤᱞ ᱠᱚ ᱦᱟᱛᱟᱣ ᱦᱩᱭ ᱠᱟᱱᱟ ᱩᱸ ᱥᱩᱠᱨᱤ ᱡᱤᱞ ᱛᱟᱨᱯᱚᱨ ᱰᱟᱝᱨᱤ ᱡᱤᱞ ᱦᱟᱛᱟᱣ ᱦᱩᱭ ᱠᱟᱱᱟ?
ᱚ ᱛᱟᱨ ᱟᱞᱮ ᱦᱚᱸ ᱥᱩᱠᱨᱤ ᱡᱤᱞ ᱛᱟᱯᱚᱨᱮ ᱦᱟᱹᱠᱩᱞᱮ ᱦᱟᱛᱟᱣ ᱟᱠᱟᱫ ᱠᱚᱣᱟ ᱤᱧ ᱫᱚ ᱡᱤᱞ ᱵᱟᱹᱧ ᱡᱚᱢᱟ ᱵᱟ ᱮᱠᱷᱚᱱ ᱫᱚ
ᱚ ᱟᱪᱪᱷᱟ
ᱠᱩ
ᱚ
ᱛᱟᱯᱚᱨ ᱪᱮᱫ ᱪᱷᱟᱹᱛᱩ ᱠᱚᱞᱮ ᱞᱟᱹᱦᱩᱫ ᱟᱠᱟᱫᱟ ᱦᱟᱱᱮ ᱜᱩᱦᱩᱢ ᱠᱚ ᱵᱟᱝ ᱧᱟᱢᱚᱜ ᱠᱟᱱ ᱛᱟᱦᱮᱸᱫ
ᱦᱩᱸ ᱦᱩᱸ ᱦᱩᱸ ᱦᱩᱸ
ᱚᱱᱟᱜᱮ ᱪᱷᱟᱛᱩ ᱠᱚᱦᱚᱸ ᱡᱚᱢ ᱵᱟᱲᱟᱭ ᱦᱩᱭᱩᱜ ᱠᱟᱱᱟ ᱢᱟᱡᱷᱮ ᱢᱚᱫᱽᱫᱷᱮ
ᱚ ᱚᱱᱟ ᱛᱚ ᱵᱷᱟᱞᱮ ᱡᱤᱱᱤᱥ ᱛᱚ ᱪᱷᱟᱹᱛᱩ ᱡᱚᱢ ᱮᱫᱟ ᱦᱚᱲᱢᱚ ᱠᱷᱮᱛᱨᱮ
ᱦᱮᱸ ᱥᱤᱛᱩᱝ ᱥᱤᱛᱩᱝ ᱫᱤᱱ ᱟᱵᱟᱨ ᱵᱷᱟᱞᱮᱮᱜᱼᱟ ᱚᱱᱟ ᱠᱚᱫᱚ
ᱦᱮᱸ ᱮᱸ ᱱᱤᱛᱚᱜ ᱫᱚ ᱟᱵᱚᱣᱟᱜ ᱡᱮᱦᱮᱛᱩ ᱴᱷᱟᱱᱰᱟ ᱠᱟ ᱫᱚᱢᱮ ᱫᱚ ᱵᱟᱝ ᱵᱷᱷᱟᱞᱮᱜᱭᱟ ᱠᱤᱱᱛᱩ ᱡᱚᱠᱷᱚᱱ ᱥᱤᱛᱩᱝ ᱟᱭ ᱛᱚᱠᱷᱚᱱ ᱫᱚ ᱵᱷᱟᱞᱮ ᱜᱮᱭᱟ᱾
ᱦᱮᱸ ᱦᱮᱸ
ᱛᱟᱨᱯᱚᱨ ᱡᱟᱦᱟᱱᱟᱜ ᱠᱚ ᱨᱚᱦᱚᱭ ᱦᱩᱭ ᱠᱟᱱᱟ ᱥᱮ ᱵᱟᱝ ᱩᱛᱩ ᱠᱚ ᱥᱚᱵᱡᱤ
ᱥᱚᱵᱡᱤ ᱠᱚ ᱨᱚᱦᱚᱭ ᱦᱩᱭ ᱠᱟᱱᱟ᱾ ᱮᱢᱱᱤ ᱚᱲᱟᱜ ᱡᱚᱢ ᱞᱟᱹᱜᱤᱫ
ᱡᱮᱢᱚᱱ ᱪᱮᱫ ᱠᱚ?
ᱨᱚᱦᱚᱭ ᱠᱟᱱᱟ ᱱᱤᱛᱚᱜ ᱦᱮᱱᱟᱜᱼᱟ ᱡᱮᱢᱚᱱ ᱵᱤᱞᱟᱹᱛᱤ ᱵᱚᱨᱵᱚᱴᱤ
ᱦᱮᱸ ᱦᱮᱸ ᱦᱮᱸ ᱦᱸ
ᱛᱟᱨᱯᱚᱨ ᱱᱚᱜᱼ ᱱᱚᱛ ᱪᱮᱫ ᱪᱮᱫ ᱠᱚᱮ ᱠᱟᱞᱞᱟ ᱠᱩᱸᱫᱽᱨᱤ ᱠᱚ ᱦᱮᱱᱟᱜ ᱜᱮᱭᱟ᱾
ᱚ ᱟᱹᱰᱤ ᱠᱤᱪᱷᱩ ᱜᱮ ᱢᱮᱱᱟᱜ ᱜᱮᱭᱟ ᱵᱟᱝ
ᱦᱮᱸ ᱛᱟᱯᱚᱨ ᱠᱟᱭᱨᱟ ᱫᱟᱨᱮ ᱦᱮᱱᱟᱜᱼᱟ ᱢᱤᱫᱴᱮᱱ ᱠᱟᱪᱠᱚᱞᱟ ᱡᱚᱢ ᱦᱩᱭᱩᱜ ᱠᱟᱱᱟ ᱢᱟᱡᱷᱮ ᱢᱚᱫᱽᱫᱷᱮ
ᱚ ᱟᱹᱠᱷᱨᱤᱧ ᱠᱚᱫᱚ ᱵᱟᱝ ᱦᱩᱭᱩᱜ ᱠᱟᱱᱟ ᱦᱮᱸ
ᱟᱯᱮ ᱪᱮᱫ ᱠᱚᱯᱮ ᱨᱚᱦᱚᱭ ᱜᱮᱭᱟ ᱫᱟ
ᱟᱞᱮ ᱨᱚᱦᱚᱭ ᱫᱚ ᱵᱟᱝ ᱦᱩᱭ ᱠᱟᱱᱟ ᱨᱚᱦᱚᱭ ᱛᱟᱦᱮᱸ ᱠᱟᱱᱟ ᱤᱱᱟᱹ ᱠᱚᱫᱚ ᱡᱚᱛᱚ ᱟᱹᱥᱤᱜ ᱠᱟᱱᱟ ᱪᱟᱵᱟ ᱠᱟᱱᱟ ᱟᱫᱚ ᱮᱠᱷᱚᱱ ᱫᱚ ᱟᱹᱣᱨᱤ ᱨᱚᱦᱚᱭ ᱦᱩᱭᱩᱜᱼᱟ ᱱᱤᱛᱳᱜ ᱠᱤᱪᱷᱩ ᱢᱮᱱᱟᱜᱼᱟ ᱠᱩᱸᱫᱽᱨᱤ ᱦᱮᱱᱟᱜᱼᱟ ᱵᱮᱸᱜᱟᱲ ᱦᱮᱱᱟᱜᱼᱟ ᱤᱱᱟᱹᱜ ᱜᱮ ᱦᱮᱱᱟᱜᱼᱟ ᱠᱟᱭᱨᱟ ᱦᱚᱸ ᱢᱮᱱᱟᱜ ᱜᱮᱭᱟ ᱤᱱᱟᱹ ᱠᱚ ᱢᱟᱡᱷᱮ ᱢᱚᱫᱽᱫᱷᱮ ᱡᱚᱢ ᱦᱩᱭᱩᱜ ᱠᱟᱱᱟ ᱟᱫᱚ ᱟᱹᱣᱨᱤ ᱨᱚᱦᱚᱭ ᱦᱩᱭᱩᱜᱼᱟ ᱟᱫᱚ ᱨᱚᱦᱚᱭ ᱦᱩᱭᱩᱜᱼᱟ
ᱦᱩᱸ ᱦᱩᱸ ᱱᱮᱛᱟᱨ ᱡᱟᱹᱯᱩᱫ ᱫᱤᱱ ᱪᱮᱫ ᱵᱷᱟᱞᱮᱜ-ᱟ ᱞᱟᱹᱭ ᱢᱮᱥᱮ ᱨᱚᱦᱚᱭ
ᱱᱤᱛᱳ ᱫᱚ ᱵᱚᱨᱥᱟ ᱨᱮᱦᱚᱸ ᱛᱚᱠᱚ ᱨᱚᱦᱚᱭ ᱜᱮᱭᱟ ᱦᱚᱛᱚᱫ ᱠᱚ ᱡᱮᱢᱚᱱ ᱚᱱᱠᱟ ᱮᱨᱯᱚᱨ ᱦᱟᱱᱟ ᱱᱤᱭᱟᱹ ᱡᱷᱤᱸᱜᱟᱹ ᱠᱚ
ᱡᱷᱤᱸᱜᱟᱹ ᱠᱚᱸᱰᱷᱟ ᱠᱚ ᱵᱟᱝ
ᱦᱮᱸ ᱤᱱᱟᱹ ᱠᱚ ᱨᱚᱦᱚᱭ ᱵᱷᱟᱜᱤ ᱜᱮᱭᱟ
ᱦᱮᱸ
ᱛᱟᱯᱚᱨ ᱯᱤᱴᱷᱟᱹ ᱠᱚᱫᱚ ᱦᱩᱭᱱᱟᱥ ᱵᱟᱝ ᱦᱩᱭᱱᱟ ᱛᱮᱦᱮᱧ
ᱯᱤᱴᱷᱟᱹ ᱟᱹᱭᱩᱵ ᱵᱮᱲᱟ ᱦᱩᱭᱩᱜᱼᱟ ᱚᱱᱟ ᱫᱚ
ᱚ ᱟᱪᱪᱷᱟ ᱫᱟᱠᱟ
ᱦᱮᱸ ᱫᱟᱠᱟ ᱠᱚ ᱡᱚᱢ ᱦᱩ ᱠᱟᱱᱟ ᱟᱨ ᱟᱯᱮ ᱯᱮ ᱯᱤᱴᱷᱟᱹᱭᱮᱫᱟ ᱥᱮ ᱵᱟᱝ
ᱦᱮᱸ ᱯᱤᱴᱷᱟᱹ ᱫᱚ ᱟᱹᱣᱨᱤ ᱦᱩᱭᱩᱜᱼᱟ ᱠᱤᱱᱛᱩ ᱦᱩᱭᱩᱜᱼᱟ ᱧᱤᱫᱟᱹ ᱧᱚᱜ ᱠᱟᱛᱮᱜ ᱦᱩᱭᱩᱜᱼᱟ ᱱᱤᱛᱳ ᱫᱚ ᱫᱟᱠᱟ ᱠᱚ ᱡᱚᱢ ᱦᱩᱭᱩᱜᱼᱟ ᱦᱩᱭ ᱠᱟᱱᱟ
ᱚ
ᱛᱟᱨᱯᱚᱨ ᱠᱟᱹᱢᱤ ᱠᱟᱥ ᱫᱚ ᱵᱟᱹᱱᱩᱜᱼᱟ ᱮᱠᱷᱚᱱ ᱫᱚ
ᱮᱠᱷᱚᱱ ᱫᱚ ᱵᱟᱝ ᱦᱮᱸ ᱚᱲᱟᱜ ᱠᱚᱨᱮ ᱜᱮ ᱛᱟᱯᱚᱨ ᱞᱟᱦᱟᱛᱤᱧ ᱪᱟᱞᱟᱜ ᱠᱟᱱᱟ ᱛᱮ ᱛᱟᱨᱯᱚᱨ ᱵᱳ ᱵᱚᱱᱫᱚ ᱦᱟᱛᱟᱲ ᱦᱩᱭ ᱠᱟᱱᱟ ᱮᱠᱷᱚᱱ ᱫᱚ
ᱚ
ᱪᱮᱫ ᱪᱮᱫ ᱠᱚᱯᱮ ᱠᱟᱹᱢᱤᱭᱮᱫᱟ ᱟᱯᱮ ᱫᱚ
ᱟᱞᱮ ᱦᱚᱸ ᱥᱮᱢ ᱚᱱᱠᱟᱟᱜᱮ ᱱᱤᱛᱳᱜ ᱫᱚ ᱪᱟᱨᱟ ᱠᱚ ᱠᱟᱹᱴᱤᱡ ᱜᱤᱰᱤ ᱵᱟᱲᱟ ᱦᱩᱭᱩᱜ ᱠᱟᱱᱟ ᱤᱱᱟᱹ ᱚᱱᱟ ᱠᱚᱜᱮ ᱠᱟᱹᱢᱤ ᱫᱚ ᱟᱨ ᱚᱲᱟᱜ ᱠᱚᱨᱮᱜᱤ ᱟᱨ ᱡᱤᱱᱤᱥᱠᱩ ᱢᱮᱱᱟᱜ ᱠᱚᱣᱟ ᱰᱟᱹᱝᱨᱤ ᱠᱚ ᱜᱩᱯᱤ ᱠᱚ ᱦᱩᱭᱩᱜ ᱠᱟᱱᱟ ᱤᱱᱟᱹ ᱠᱚᱜᱮ
ᱚ ᱛᱤ ᱛᱤᱱᱟᱹᱜ ᱜᱟᱱ ᱰᱟᱹᱟᱝᱨᱤ ᱠᱚ ᱦᱮᱱᱟᱜ ᱠᱚᱛᱟᱯᱮᱭᱟ
ᱦᱮᱸ ᱢᱮᱱᱟᱜ ᱠᱚᱣᱟ ᱛᱟᱦᱮᱸ ᱠᱟᱱᱟ ᱠᱚ ᱪᱷᱚᱴᱴᱤ ᱠᱚ ᱛᱟᱦᱮᱸ ᱠᱟᱱᱟ ᱪᱷᱚᱴᱤ ᱨᱮ ᱱᱤᱛᱚᱜ ᱯᱩᱱᱭᱟ ᱠᱟᱱᱟ ᱠᱚ ᱵᱟᱨᱭᱟ ᱟᱠᱷᱨᱤᱧ ᱦᱩᱭ ᱠᱟᱱᱟ
ᱜᱟᱹᱭ ᱠᱚ ᱦᱮᱱᱟᱜ ᱠᱚᱣᱟ ᱛᱚᱣᱟ ᱠᱚᱠᱚ ᱮᱢ ᱫᱫᱟᱠᱚ
ᱦᱮᱸ ᱢᱮᱱᱟᱜ ᱫᱚ ᱢᱮᱱᱟᱜ ᱠᱚᱣᱟ ᱠᱤᱱᱛᱩ ᱩᱱᱟᱹᱜ ᱦᱟᱹᱵᱤᱡ ᱫᱚ ᱟᱹᱣᱨᱤ ᱠᱚ ᱥᱮᱱᱚᱜ ᱟᱠᱚ
ᱚ
ᱠᱷᱚᱱ ᱫᱮᱨᱤ ᱧᱚᱜ ᱜᱮᱭᱟ ᱠᱚ
ᱦᱩᱸ ᱛᱟᱨᱯᱚᱨ ᱟᱯᱮ ᱥᱮᱫ ᱩᱫ ᱠᱚ ᱡᱟᱱᱟᱢᱚᱜ ᱠᱟᱱᱟ ᱥᱮ ᱵᱟᱝ
ᱟᱞᱮ ᱥᱮᱫ ᱩᱫ ᱫᱚ ᱟᱞᱮᱮᱥᱮᱫ ᱫᱚ ᱚᱱᱠᱟᱱ ᱵᱤᱨ ᱫᱚ ᱵᱟᱝ ᱠᱟᱱᱟ ᱟᱥᱚᱞᱮ ᱟᱞᱮᱮᱥᱮᱫ ᱫᱚ ᱡᱚᱛᱚ ᱟᱠᱟᱥᱢᱚᱱᱤ ᱯᱚᱴᱟᱥ ᱵᱤᱨ ᱥᱟᱨᱡᱚᱢ ᱵᱟᱝ ᱠᱟᱱᱟ ᱟᱫᱚ ᱡᱫᱤᱭᱳ ᱢᱤᱫᱴᱮᱱ ᱵᱟᱨᱭᱟ ᱫᱚ ᱚᱢᱚᱱᱚᱜ ᱠᱟᱱᱟ ᱦᱚᱲ ᱠᱚᱠᱚ ᱞᱟᱹᱭᱫᱟ ᱟᱛᱳ ᱨᱮᱱ ᱟᱫᱚ ᱧᱮᱞ ᱵᱟᱝ ᱵᱟᱝ ᱦᱩᱭ ᱟᱠᱟᱱᱟ ᱥᱮᱱ ᱦᱚᱸ ᱵᱟᱝ ᱦᱩᱭ ᱠᱟᱱᱟ
ᱚ ᱟᱞᱮ ᱥᱮᱫ ᱦᱮᱸ ᱵᱟᱠᱷᱟᱱ ᱫᱚ ᱦᱟᱞᱟᱝ ᱦᱤᱡᱩᱜ ᱯᱮ
ᱚ ᱛᱟᱦᱞᱮ ᱠᱷᱟᱱ ᱪᱟᱞᱟᱣ ᱦᱩᱭᱩᱜ-ᱟ
ᱯᱩᱛ ᱯᱩᱴᱠᱟᱭ ᱠᱚ
ᱦᱮᱸ ᱪᱟᱞᱟᱣ ᱦᱩᱭᱩᱜ-ᱟ ᱛᱟᱦᱟᱞᱮ ᱠᱷᱟᱱ
ᱦᱮᱸ ᱪᱤᱜ ᱛᱟᱨᱯᱚᱨ ᱚᱱᱛᱮ ᱩᱞ ᱠᱚ ᱵᱤᱞᱤᱜ ᱠᱟᱱᱟ ᱥᱮ ᱵᱟᱝ
ᱪᱮᱜ
ᱩᱞ ᱠᱚ ᱵᱤᱞᱤᱜ ᱠᱟᱱᱟ ᱥᱮ ᱵᱟᱝ
ᱩᱞ ᱫᱚ ᱦᱮᱸ ᱵᱤᱞᱤᱜ ᱠᱟᱱᱟ ᱟᱥᱚᱞᱮ ᱟᱞᱮᱭᱟᱜ ᱫᱟᱨᱮ ᱨᱮᱫᱚ ᱢᱟᱱᱮ ᱵᱚᱲᱚ ᱵᱚᱲᱚ ᱩᱞ ᱥᱮ ᱟᱫᱚ ᱚᱱᱟ ᱟᱫᱚ ᱡᱚᱠᱷᱚᱱ ᱦᱚᱭᱟᱭ ᱫᱚᱢᱮ ᱟᱫᱚ ᱛᱚᱠᱷᱚᱱ ᱧᱩᱨᱩᱜ-ᱟ ᱟᱫᱚ ᱧᱩᱨ ᱠᱟᱛᱮ ᱡᱷᱚᱛᱚ ᱢᱟᱱᱮ ᱵᱚᱲᱚ ᱩᱞ ᱥᱮ ᱠᱩᱧᱨᱮ ᱟᱫᱚ ᱡᱚᱛᱚ ᱧᱩᱨ ᱞᱮᱱ ᱚᱛ ᱨᱮ ᱟᱡ ᱛᱮᱜᱮ ᱛᱚ ᱯᱷᱟᱴᱟᱜ ᱠᱟᱱᱟ ᱟᱫᱚ ᱚᱱᱟ ᱫᱚ ᱞᱟᱦᱟ ᱨᱮᱜᱤ ᱦᱟᱱᱮ ᱡᱚᱠᱷᱚᱱ ᱞᱟᱦᱟ ᱞᱟᱦᱟᱭ ᱫᱟᱜ ᱮᱫ ᱵᱟᱝ ᱛᱚᱠᱷᱚᱱ ᱛᱚᱠᱷᱚᱱ ᱨᱮᱜᱮ ᱰᱷᱮᱨ ᱧᱩᱨ ᱟᱠᱟᱱᱟ ᱟᱫᱚ ᱧᱩᱨ ᱛᱮᱜᱮ ᱚᱱᱠᱟ ᱠᱟᱱᱟ ᱠᱤᱪᱷᱩ ᱟᱢᱥᱤ ᱵᱟᱲᱟ ᱦᱩᱭ ᱠᱟᱱᱟ ᱟᱪᱟᱨ ᱯᱷᱟᱪᱟᱨ ᱵᱟᱝ ᱦᱩᱭ ᱠᱟᱱᱟ ᱮᱨᱯᱚᱨ ᱦᱟᱹᱱᱤ ᱱᱟᱹᱭ ᱯᱮᱲᱟ ᱯᱚᱲᱥᱤ ᱠᱚ ᱤᱫᱤ ᱠᱮᱫᱟ ᱤᱱᱠᱟᱹ ᱠᱟᱛᱮᱫ ᱜᱮ ᱢᱟᱱᱮ ᱫᱟᱨᱮ ᱨᱮᱱᱟᱜ ᱚᱫᱷᱤᱠᱟᱝᱥᱚ ᱩᱞ ᱪᱟᱵᱟ ᱠᱟᱱᱟ ᱱᱤᱛᱳᱜ ᱠᱤᱪᱷᱩ ᱠᱤᱪᱷᱩ ᱢᱮᱱᱟᱜ-ᱟ ᱚᱲᱟᱜ ᱡᱚᱢ ᱞᱮᱠᱟ ᱟᱫᱚ ᱵᱮᱞᱮ ᱫᱚ ᱠᱤᱪᱷᱩ ᱵᱤᱞᱤᱜ ᱠᱟᱱᱟ ᱛᱤᱭᱳᱜ ᱦᱩᱭᱩᱜ ᱠᱟᱱᱟ ᱢᱤᱫᱴᱮᱱ ᱵᱟᱨᱭᱟ ᱡᱚᱢ ᱦᱩᱭᱩᱜ ᱠᱟᱱᱟ ᱮᱭ ᱟᱨᱠᱤ
ᱚ
ᱟᱯᱮᱭᱟᱜ ᱩᱞ ᱟᱯᱮ ᱥᱮᱫ ᱵᱤᱞᱤᱜ ᱠᱟᱱᱟ ᱥᱮ ᱵᱟᱝ
ᱟᱞᱮ ᱥᱮᱫ ᱫᱚ ᱵᱤᱞᱤᱜ ᱫᱚ ᱵᱤᱞᱤᱭ ᱠᱟᱱᱟ ᱜᱤᱫᱽᱨᱟᱹ ᱠᱚ ᱡᱚᱢ ᱫᱟᱠᱚ ᱤᱧ ᱡᱮ ᱦᱟᱯᱮ ᱟᱹᱣᱨᱤᱧ ᱡᱚᱢᱟ ᱮᱠᱷᱳᱱᱳ ᱚᱱᱟᱜᱤᱧ ᱞᱟᱹᱭᱫᱟ ᱱᱚ ᱱᱚᱛᱮ ᱫᱚ ᱪᱟᱵᱟ ᱦᱮᱡ ᱮᱱᱟ ᱛᱟᱦᱚᱞᱮ ᱟᱯ ᱥᱮᱫ ᱜᱤᱧ ᱪᱟᱞᱟᱣ ᱠᱚᱜ-ᱟ ᱡᱚᱢ
ᱦᱮᱸ ᱦᱮᱸ ᱪᱮᱫᱟᱜ ᱵᱟᱝ ᱫᱮᱫᱟᱨ ᱦᱮᱸ ᱟᱞᱮ ᱥᱮᱫ ᱫᱚ ᱩᱞ ᱦᱮᱱᱟᱜ-ᱟ ᱠᱤᱪᱷᱩ ᱠᱤᱪᱷᱩ ᱫᱟᱨᱮ ᱨᱮᱫᱚ ᱮᱠᱷᱚᱱᱚ ᱢᱮᱱᱟᱜ ᱜᱮᱭᱟ ᱟᱫᱚ ᱚᱱᱠᱟ ᱢᱟᱱᱮ ᱚᱱᱠᱟ ᱞᱮᱠᱟ ᱫᱚ ᱵᱟᱝ ᱟᱨᱠᱤ ᱛᱚᱵᱮ ᱢᱮᱱᱟᱜ-ᱟ
ᱟᱨ ᱠᱳᱫ ᱠᱚ ᱦᱮᱱᱟᱜ-ᱟ ᱟᱯᱮ ᱥᱮᱫ
ᱠᱳᱫ ᱫᱚ ᱟᱞᱮ ᱥᱮᱫ ᱫᱚ ᱠᱳᱫ ᱫᱚ ᱵᱟᱹᱱᱩᱜ-ᱟ ᱠᱳᱫ ᱫᱚ ᱵᱟᱹᱱᱩᱜ-ᱟ ᱢᱟᱱᱮ ᱢᱮᱱᱟᱜ ᱨᱮᱦᱚᱸ ᱡᱚᱫᱤ ᱛᱟᱦᱚᱞᱮ ᱠᱷᱟᱱ ᱫᱚ ᱤᱱᱟ ᱫᱚ ᱪᱷᱟᱰᱟ ᱜᱮᱭᱟ ᱢᱟᱱᱮ ᱟᱹᱰᱤ ᱥᱟᱺᱜᱤᱧ ᱪᱟᱞᱟᱣ ᱦᱩᱭᱩᱜ-ᱟ ᱱᱤᱭᱟᱹ ᱥᱳᱨ ᱥᱩᱯᱩᱨ ᱨᱮᱫᱚ ᱵᱟᱹᱱᱩᱜ-ᱟ ᱠᱳᱫ ᱵᱟᱹᱱᱩᱜ-ᱟ ᱵᱟᱹᱨᱩ ᱵᱟᱹᱱᱩᱜ-ᱟ ᱢᱟᱱᱮ ᱵᱟᱹᱱᱩᱜ ᱞᱮᱠᱟᱜᱮ ᱥᱟᱺᱜᱤᱧ ᱪᱟᱞᱟᱜ ᱦᱩᱭᱩᱜ-ᱟ ᱟᱹᱰᱤ ᱥᱟᱺᱜᱤᱧ ᱧᱚᱜ ᱟᱯᱮ ᱥᱮᱫ ᱫᱚ ᱛᱚ ᱢᱮᱱᱟᱜ-ᱟ ᱠᱳᱫ ᱫᱚ ᱱᱤᱥᱪᱳᱭ
ᱦᱮᱸ ᱠᱳᱫ ᱫᱚ ᱛᱟᱦᱮᱸ ᱫᱚ ᱛᱟᱦᱮᱸᱜ ᱠᱟᱱᱟ ᱡᱟᱹᱯᱩᱫ ᱫᱤᱱ ᱜᱮᱥᱮ ᱵᱤᱞᱤᱜ-ᱟ
ᱦᱮᱸ ᱦᱮᱸ ᱱᱮᱛᱟᱨ ᱫᱤᱱ ᱜᱮ ᱵᱤᱞᱤᱜ-ᱟ
ᱠᱚᱛᱮᱠ ᱫᱟᱨᱮ ᱨᱮᱧ ᱧᱮᱞᱫᱟ ᱱᱤᱛᱚᱜ ᱨᱮᱜᱮ ᱪᱟᱵᱟᱣ ᱟᱠᱟᱱᱟ ᱛᱟᱦᱚᱞᱮ ᱢᱚᱱᱮ ᱦᱩᱭᱩᱜ ᱠᱟᱱ ᱛᱟᱦᱮᱫ ᱡᱚᱢ ᱦᱩᱭᱩᱜ-ᱟ
ᱦᱩ ᱟᱫᱚ ᱫᱟᱜ ᱤᱫᱤᱭ ᱫᱟᱭᱛᱚ ᱫᱟᱜ ᱤᱫᱤᱭ ᱠᱳᱫ ᱫᱚ ᱫᱚᱢᱮ ᱫᱚ ᱵᱟᱝ ᱥᱤᱵᱤᱞ ᱜᱮᱭᱟ ᱥᱟᱹᱵᱩᱨᱚᱜ ᱜᱮᱭᱟ ᱟᱫᱚ ᱡᱩᱫᱤ ᱥᱤᱛᱩᱝ ᱠᱮᱭᱟ ᱛᱟᱦᱚᱞᱮ ᱠᱷᱟᱱ ᱫᱚ ᱚᱱᱟ ᱨᱮᱱᱟᱜ ᱟᱞᱟᱫᱟ ᱚᱱᱠᱟ ᱜᱮ ᱢᱟᱱᱮ ᱥᱤᱵᱤᱞ ᱛᱮᱜ ᱛᱟᱦᱮᱸ ᱠᱚᱜ-ᱟ
ᱚ ᱥᱤᱛᱩᱝ ᱞᱮᱠᱷᱟᱱ ᱜᱮ ᱥᱤᱵᱤᱞ ᱠᱚᱜ-ᱟ ᱵᱮᱥᱤ ᱵᱟᱝ
ᱦᱮᱸ ᱥᱤᱛᱩᱝ ᱞᱮᱠᱷᱟᱱ ᱜᱮ ᱥᱤᱵᱤᱞ ᱠᱚᱜ-ᱟ ᱵᱮᱥᱤ
ᱦᱮᱸ ᱫᱟᱜ ᱞᱮᱠᱷᱟᱱ ᱜᱮ ᱟᱵᱟᱨ ᱥᱟᱵᱟᱜ ᱜᱮ ᱵᱩᱡᱩᱜ-ᱟ
ᱦᱮᱸ ᱦᱮᱸ
ᱛᱟᱨᱯᱚᱨ ᱫᱟᱜ ᱫᱚ ᱵᱟᱭ ᱫᱟᱜ ᱠᱟᱫᱟ ᱟᱯᱮ ᱥᱮᱫ
ᱚ ᱠᱤᱪᱷᱩ ᱫᱤᱱ ᱞᱟᱦᱟᱭ ᱫᱟᱜ ᱠᱮᱫᱟ ᱟᱹᱰᱤ ᱡᱳᱨᱮ ᱫᱟᱜ ᱠᱮᱫ ᱜᱮᱭᱟ ᱛᱟᱯᱚᱨ
ᱵᱟᱸᱫᱷ ᱠᱚ ᱯᱮᱨᱮᱡ ᱟᱠᱟᱱ ᱜᱮᱭᱟ ᱫᱚᱢᱮ ᱜᱮ ᱡᱟᱹᱱᱤᱡ
ᱫᱚᱢᱮ ᱫᱚ ᱵᱟᱝ ᱯᱮᱨᱮᱡ ᱠᱟᱱᱟ ᱦᱟᱞᱠᱟ ᱯᱮᱨᱮᱡ ᱠᱟᱱᱟ
ᱦ
ᱛᱮᱦᱮᱧ ᱟᱹᱰᱤ ᱜᱷᱟᱹᱲᱤᱡ ᱮ ᱫᱟᱜ ᱠᱮᱫᱟ ᱵᱷᱳᱨ ᱵᱷᱳᱨ ᱛᱮ ᱫᱟᱜ ᱮᱫ ᱛᱟᱸᱦᱮᱜ ᱮ ᱥᱮᱛᱟᱜ ᱨᱮᱦᱚᱸ
ᱚ
ᱛᱟᱦᱚᱞᱮ ᱵᱷᱟᱞᱮᱜᱮ ᱵᱩᱡᱩᱜ ᱠᱟᱱ ᱛᱟᱦᱮᱸ
ᱫᱟᱜ ᱞᱮᱠᱷᱟᱱ ᱫᱚ ᱥᱮᱛᱟᱜ ᱥᱮᱛᱟᱜ ᱟᱫᱚ ᱠᱟᱹᱴᱤᱡ ᱵᱷᱟᱜᱮ ᱜᱮ ᱛᱟᱦᱮᱱᱟ
ᱦᱮᱸ ᱛᱟᱯᱚᱨ ᱟᱵᱚᱦᱟᱣᱟ ᱛᱮᱱ ᱫᱚ ᱨᱮᱭᱟᱲ ᱜᱮ ᱦᱮᱱᱟᱜᱼᱟ
ᱦᱮᱸ ᱦᱮᱸ
ᱩᱱᱟᱹᱜ ᱵᱟᱭ ᱥᱤᱛᱳᱝ ᱠᱟᱫᱟᱭ ᱛᱚ
ᱚ
ᱛᱟᱨᱯᱚᱨᱮ ᱟᱯᱮ ᱥᱮᱫ ᱮ ᱫᱟᱜ ᱞᱟ ᱛᱮᱦᱮᱱᱚᱜ
ᱟᱞᱮ ᱥᱮᱫ ᱛᱮᱦᱮᱧ ᱦᱚᱸ ᱫᱮᱨᱤ ᱠᱟᱛᱮ ᱤᱧ ᱵᱮᱨᱮᱜ ᱠᱟᱱᱟ ᱛᱚ ᱳᱭ ᱪᱷᱚᱴᱟ ᱥᱮᱫ ᱤᱧ ᱵᱮᱨᱮᱜ ᱠᱟᱱᱟ ᱛᱟᱦᱟᱞᱮ ᱠᱷᱟᱱ ᱮᱠᱴᱩ ᱦᱳᱭᱛᱳ ᱚᱱᱟ ᱞᱟᱦᱟ ᱦᱚᱭᱛᱳ ᱮᱠᱴᱩᱭ ᱫᱟᱜ ᱮᱫ ᱛᱟᱦᱮᱸᱜ ᱜᱮ ᱦᱟᱞᱠᱟ ᱦᱟᱞᱠᱟ ᱟᱫᱚ ᱵᱮᱲᱟ ᱠᱟᱛᱮ ᱫᱚ ᱛᱚᱠᱷᱚᱱ ᱫᱚ ᱫᱟᱜ ᱫᱚ ᱵᱟᱹᱱᱩᱜᱼᱟ ᱟᱫᱚ ᱚᱱᱟ ᱨᱤ ᱨᱤᱢᱤᱞ ᱨᱮᱱᱟᱜ ᱡᱟᱦᱟᱸ ᱤᱭᱟᱹ ᱛᱮᱫ ᱛᱟᱦᱮᱱᱟ ᱴᱷᱟᱱᱰᱟ ᱴᱷᱟᱱᱰᱟ ᱤᱭᱟᱹ ᱡᱮ ᱫᱟᱜ ᱯᱚᱨᱮ ᱪᱮᱫᱠᱟ ᱛᱟᱦᱮᱱᱟ ᱟᱫᱚ ᱚᱱᱠᱟ ᱠᱟᱹᱴᱤᱡ ᱵᱩᱡᱷᱟᱹᱜ ᱠᱟᱱ ᱛᱟᱦᱮᱸᱜ ᱟ ᱟᱫᱚ ᱢᱚᱱᱮ ᱦᱳᱭᱳᱜ ᱠᱟᱱ ᱛᱟᱦᱮᱸ ᱦᱚᱭᱛᱳ ᱦᱟᱞᱠᱟᱭ ᱫᱟᱜ ᱟᱠᱟᱫᱟᱭ ᱫᱚᱢᱮ ᱵᱟᱝ ᱨᱮᱦᱚᱸ
ᱦᱩᱸ
ᱛᱟᱦᱚᱞᱮ ᱛᱳᱯᱳ ᱠᱚᱫᱚ ᱚᱠᱟᱨᱮ ᱦᱳᱭᱳᱜ ᱠᱟᱱᱟ ᱟᱯᱮ ᱫᱚ ᱵᱟᱝᱸᱫ ᱥᱮ ᱜᱟᱰᱟ
ᱦᱮᱸ ᱵᱟᱝᱸᱫ ᱫᱟᱜ ᱦᱚᱸ ᱢᱟᱡᱷ ᱠᱷᱟᱱᱴᱟ ᱨᱮ ᱮᱢᱚᱱ ᱞᱚᱞᱚᱜ ᱠᱟᱱ ᱛᱟᱦᱮᱸᱜ ᱛᱳᱯᱳᱱᱟᱢ ᱪᱤᱠᱟᱹᱛᱮ ᱜᱷᱟᱱᱴᱟ ᱠᱟᱛᱮᱜ ᱨᱮᱦᱚᱸ ᱵᱟᱝ ᱞᱚᱜ ᱮᱢ ᱦᱮᱸ ᱛᱟᱦᱚᱞᱮ ᱜᱷᱟᱱᱴᱟ ᱠᱟᱛᱮᱜ ᱨᱮᱦᱚᱸ ᱥᱮᱨᱚᱠᱚᱢ ᱮᱠᱴᱟ ᱫᱚ ᱵᱟᱝ ᱨᱮᱭᱟᱲᱚᱜ ᱠᱟᱱ ᱛᱟᱦᱮᱸᱜ ᱠᱤᱪᱷᱩ ᱫᱚᱠᱚ ᱪᱟᱞᱟᱜ ᱠᱟᱱ ᱛᱟᱦᱮᱸ ᱜᱟᱰᱟ ᱛᱟᱯᱚᱨ ᱤᱧ ᱫᱚ ᱠᱚᱨ ᱨᱮᱜᱤᱧ ᱛᱳᱯᱳᱱ ᱠᱟᱱ ᱛᱟᱦᱮᱸᱫ ᱨᱮᱭᱟᱲ ᱫᱟᱜ ᱵᱩᱡ ᱨᱮᱭᱟᱲ ᱫᱟᱜ ᱛᱟᱦᱮᱸᱜ ᱠᱟᱱᱟ ᱛᱚ ᱟᱯᱮ ᱫᱚ ᱟᱠᱟᱨᱮᱯᱮ ᱛᱳᱯᱳᱱ ᱠᱟᱱᱟ
ᱟᱞᱮ ᱫᱚ ᱵᱟᱸᱫᱷ ᱦᱮᱱᱟᱜ ᱛᱟᱞᱮᱭᱟ ᱟᱫᱚ ᱵᱟᱸᱷ ᱨᱮᱫᱚ ᱞᱟᱦᱟ ᱛᱮᱫᱚ ᱫᱟᱜ ᱵᱟᱝ ᱛᱟᱦᱮᱸ ᱠᱟᱱᱟ ᱟᱫᱚ ᱱᱤᱛᱳ ᱫᱟᱜ ᱠᱟᱛᱮᱜ ᱱᱟᱣᱟ ᱫᱟᱜ ᱦᱮᱡ ᱠᱟᱛᱮᱜ ᱠᱟᱹᱴᱤᱡ ᱫᱟᱜ ᱠᱤᱪᱷᱩ ᱯᱮᱨᱮᱡ ᱠᱟᱱᱟ ᱵᱟᱱᱟᱨ ᱵᱟᱸᱫᱷ ᱜᱮ ᱟᱫᱚ ᱵᱟᱸᱫᱷ ᱨᱮᱫᱚ ᱵᱟᱝ ᱛᱳᱯᱳ ᱦᱩᱭᱩᱜ ᱠᱟᱱᱟ ᱟᱫᱚ ᱚᱱᱟ ᱠᱚᱞ ᱠᱚᱨᱮ ᱜᱮ ᱛᱳᱯᱳ ᱵᱟᱲᱟ ᱦᱩᱭᱩᱜ ᱠᱟᱱᱟ ᱟᱞᱮ ᱫᱚ ᱫᱟᱜ ᱫᱚ ᱠᱟᱹᱴᱤᱡ ᱫᱚ ᱟᱞᱮ ᱥᱮᱫ ᱫᱚ ᱢᱟᱱᱮ ᱴᱟᱱ ᱴᱟᱱ ᱧᱚᱜ ᱜᱮᱭᱟ ᱟᱨᱠᱤ ᱯᱨᱚᱪᱩᱨ ᱥᱟᱯᱷᱤᱥᱮᱱ ᱥᱟᱺᱦᱤᱡ ᱫᱟᱜ ᱫᱚ ᱵᱟᱝ ᱠᱟᱱᱟ
ᱫᱟᱜ ᱨᱮᱱᱟᱜ ᱦᱟᱞᱠᱟ ᱥᱚᱝᱠᱚᱴ ᱜᱮᱭᱟ ᱵᱟᱝ
ᱫᱚ ᱠᱟᱹᱴᱤᱡ ᱥᱚᱝᱠᱚᱴ ᱧᱚᱜ ᱜᱮᱭᱟ
ᱚ
ᱡᱟᱭᱦᱳᱠ ᱟᱯᱮ ᱥᱮᱫ ᱫᱚ ᱫᱟᱜ ᱦᱮᱱᱟᱜ ᱛᱮ ᱢᱟᱱᱮ ᱛᱳᱯᱳ ᱫᱚ ᱠᱟᱹᱴᱤᱡ ᱥᱚᱪᱪᱷᱚᱞ ᱵᱷᱟᱵ ᱜᱮ ᱦᱳᱭᱳᱜ ᱠᱟᱱᱟ ᱫᱟᱜ ᱤᱫᱤ ᱠᱟᱛᱮᱜ ᱫᱚ ᱠᱳᱱᱳ ᱢᱟᱱᱮ ᱟᱠᱟᱞ ᱫᱚ ᱵᱟᱹᱱᱩᱜ ᱠᱟᱫᱟ ᱵᱟᱝ
ᱦᱮᱸ ᱱᱮᱛᱟᱨ ᱫᱟᱜ ᱫᱚ ᱥᱟᱯᱷᱤᱥᱮᱱᱴ ᱦᱮᱱᱟᱜᱼᱟ
ᱦᱮᱸ ᱫᱟᱜ ᱜᱮᱛᱚ ᱢᱟᱱᱮ ᱢᱟᱨᱟᱝ ᱡᱤᱱᱤᱥ ᱫᱚ ᱫᱟᱜ ᱵᱟᱝᱠᱷᱟᱱ ᱫᱚ ᱟᱫᱚ ᱵᱷᱟᱜᱮ ᱫᱚ ᱵᱟᱝ ᱛᱟᱦᱮᱱᱟ ᱟᱨᱠᱤ
ᱦᱮᱸ ᱛᱟᱦᱚᱞᱮ ᱟ-ᱟ- ᱟᱯᱮ ᱠᱩ-ᱠᱩᱰᱟᱹᱢ ᱥᱮᱫ ᱨᱮᱜᱮ ᱠ- ᱠᱚᱞ ᱫᱚ ᱦᱮᱱᱟᱜᱼᱟ ᱵᱟᱝ
ᱦᱮᱸ ᱢᱮᱱᱟᱜᱼᱟ ᱟᱞᱮ ᱥᱟᱢᱟᱝ ᱨᱮᱜᱮ ᱢᱤᱫᱴᱮᱱ ᱠᱚᱞ ᱦᱮᱱᱟᱜᱼᱟ ᱡᱟᱦᱟᱸ ᱫᱚ ᱦᱩᱭᱩᱜ ᱠᱟᱱᱟ ᱚᱱᱟ ᱤᱥᱠᱩᱞ ᱨᱮᱱᱟᱜ ᱠᱚᱞ ᱟᱨ ᱤᱥᱠᱩᱞ ᱨᱮᱱᱟᱜ ᱠᱚᱞ ᱛᱟᱨᱯᱚᱨ ᱟᱵᱟᱨ ᱱᱚᱛᱮ ᱵᱟᱸᱫᱷ ᱥᱮᱫ ᱦᱤᱡᱩᱜ ᱢᱤᱫᱴᱮᱱ ᱠᱚᱞ ᱦᱮᱱᱟᱜᱼᱟ ᱡᱟᱦᱟᱸ ᱫᱚ ᱟᱨᱠᱤ ᱢᱟᱱᱮ ᱚᱱᱟ ᱠᱚᱞ ᱟᱹᱰᱤ ᱯᱟᱹᱦᱤᱞ ᱨᱮᱱᱟᱜ ᱡᱟᱦᱟᱸ ᱫᱚ ᱢᱟᱱᱮ ᱥᱮᱫᱟᱭ ᱠᱚ ᱞᱟᱹᱭᱟ ᱤᱧ ᱫᱚ ᱵᱟᱹᱧ ᱵᱟᱲᱟᱭᱟ ᱤᱱᱟᱹ ᱢᱤᱫᱴᱮᱡ ᱠᱚᱞ ᱦᱮᱱᱟᱜ-ᱟ ᱟᱫᱚ ᱤᱱᱟᱹ ᱥᱟᱨᱟ ᱠᱟᱛᱮ ᱤᱱᱟᱹ ᱜᱮ ᱠᱟᱨᱵᱟᱨ ᱦᱩᱭᱩᱜ ᱠᱟᱱᱟ ᱟᱫᱚ ᱤᱥᱠᱩᱞ ᱠᱚᱞ ᱫᱚ ᱱᱤᱛᱚᱜ ᱫᱚ ᱵᱟᱹᱲᱤᱡ ᱦᱟᱛᱟᱲ ᱠᱟᱱᱟ ᱟᱫᱚ ᱚᱱᱟ ᱫᱚ ᱵᱟᱝ ᱪᱟᱞᱟᱣ ᱵᱟᱲᱟ ᱦᱩᱭᱩᱜ ᱠᱟᱱᱟ ᱠᱚᱞ ᱫᱚ ᱟᱭᱢᱟ ᱟᱭ ᱜᱮ ᱢᱮᱱᱟᱜᱼᱟ ᱪᱮᱛᱟᱱ ᱥᱮᱫ ᱨᱮ ᱢᱮᱱᱟᱜ ᱟᱠᱟᱫᱟ ᱢᱤᱫᱴᱮᱱ ᱛᱟᱯᱚᱨ ᱞᱟᱛᱟᱨ ᱥᱮᱮᱫ ᱨᱮ ᱦᱮᱱᱟᱜ ᱠᱟᱫᱟ ᱵᱟᱨᱭᱟ ᱯᱮᱭᱟ ᱮᱯᱚᱨ ᱡᱷᱚᱛᱚ ᱜᱮ ᱚᱱᱠᱟ ᱠᱮ ᱪᱚ ᱠᱟᱛᱮ ᱢᱮ ᱦᱮᱱᱟᱜ ᱠᱟᱫᱟ ᱟᱹᱰᱤ ᱥᱟᱨᱟᱣ ᱦᱩᱭᱩᱜᱼᱟ ᱵᱟᱠᱷᱟᱡ ᱠᱚᱞ ᱫᱚ ᱦᱮᱱᱟᱜᱼᱟ ᱟᱫᱚ ᱚᱱᱟ ᱢᱟᱱᱮ ᱵᱟᱹᱲᱤᱡ ᱠᱟᱱᱟ ᱟᱨᱠᱤ
ᱚ
ᱠᱚ ᱢᱮᱱᱟᱜ ᱨᱮᱦᱚᱸ ᱥᱮᱨᱚᱠᱚᱢ ᱫᱟᱜ ᱵᱟᱹᱱᱩᱜᱼᱟ ᱦᱟᱞᱠᱟ ᱦᱟᱞᱠᱟ ᱦᱮᱱᱟᱜᱼᱟ ᱟᱫᱚ ᱱᱤᱛᱚᱜ ᱫᱟᱜ ᱛᱮ ᱯᱮᱨᱮᱡ ᱟᱠᱟᱱᱟ ᱟᱫᱚ ᱤᱱᱟᱹ ᱠᱚ ᱠᱚᱨᱮ ᱜᱮ ᱛᱩᱯᱩ ᱵᱟᱲᱟ ᱦᱩᱭᱩᱜ ᱠᱟᱱᱟ
ᱟᱨ ᱠᱚᱞ ᱫᱟᱜ ᱫᱚ ᱪᱮᱫᱞᱮᱠᱟ ᱥᱟᱨ ᱪᱮᱫᱞᱮᱠᱟ ᱵᱷᱟᱞᱞᱤ ᱜᱮᱭᱟ ᱵᱟᱝ ᱟᱯᱮᱥᱮᱫ